ᱦᱮᱸ ᱟᱢᱟᱜ ᱚᱱᱟᱼᱼ
ᱟᱢᱟᱜ ᱦᱚᱸ ᱟᱸᱡᱚᱢᱚᱜ ᱠᱟᱱᱟ᱾
ᱦᱩᱸ ᱦᱩᱸ᱾
ᱟᱪᱪᱷᱟ ᱛᱟᱦᱚᱞᱮᱼᱼ ᱟᱻ ᱪᱮᱫ ᱤᱧ ᱠᱩᱞᱤ ᱠᱟ ᱢᱮᱱᱛᱮ ᱪᱮᱫ ᱞᱟᱝ ᱜᱟᱞᱢᱟᱨᱟᱣᱮᱫ ᱛᱟᱦᱮᱸᱜᱼᱟ ᱞᱟᱹᱭ ᱢᱮᱥᱮ?
ᱢᱟᱱᱮ ᱵᱤᱨ ᱵᱩᱨᱩ ᱠᱚᱨᱮᱱᱟ ᱠᱟᱛᱷᱟ ᱠᱚᱼᱼ
ᱟᱪᱪᱷᱟ ᱚᱱᱟ ᱰᱟᱹᱝᱨᱤ ᱠᱚ ᱠᱟᱛᱷᱟᱢ ᱢᱮᱱᱮᱫ ᱛᱟᱦᱮᱱᱟ ᱰᱟᱹᱝᱨᱤ ᱠᱚ ᱜᱩᱯᱤ ᱠᱚ ᱦᱮᱸ ᱥᱮ ᱢᱮᱨᱚᱢ ᱠᱚᱼᱼ ᱟᱫᱚ ᱟᱞᱮ ᱥᱮᱫ ᱫᱚ ᱚᱱᱠᱟᱧ ᱢᱮᱛᱟᱫ ᱢᱮᱭᱟ ᱜᱩᱯᱤᱼᱼ ᱯᱤ ᱢᱮᱱ ᱛᱮᱫᱚ ᱚᱱᱮ ᱰᱟᱹᱦᱤ ᱠᱚᱨᱮ ᱦᱮᱸ ᱥᱮ ᱰᱟᱹᱦᱤ ᱠᱚᱨᱮ ᱥᱮ ᱚᱱᱟ ᱜᱚᱰᱟ ᱠᱚᱨᱮᱼᱼ ᱚᱱᱟ ᱠᱚᱨᱮ ᱠᱚ ᱜᱩᱯᱤ ᱵᱟᱲᱟ ᱠᱚᱣᱟ ᱟᱫᱚ ᱢᱮᱱᱟᱜ ᱠᱚ ᱢᱮᱱᱟᱜᱼᱼ ᱤᱭᱟᱹ ᱜᱚᱰᱟ ᱠᱚ ᱢᱮᱱᱟᱜ-ᱟ ᱛᱚ ᱟᱫᱚ ᱚᱱᱟ ᱠᱚᱨᱮ ᱦᱚᱸ ᱜᱷᱟᱥ ᱠᱚ ᱫᱚᱢᱮ ᱛᱟᱦᱮᱱᱟ ᱦᱮᱸᱥᱮ᱾ ᱟᱫᱚ ᱚᱱᱟ ᱠᱚᱨᱮ ᱜᱮ ᱜᱚᱴᱟ ᱠᱚ ᱤᱫᱤ ᱠᱚᱣᱟ ᱢᱤᱫ ᱥᱟᱶᱛᱮ ᱢᱮᱨᱚᱢ ᱡᱟᱹᱥᱛᱤ ᱢᱮᱱᱟᱜ ᱠᱚᱣᱟ᱾ ᱢᱮᱨᱚᱢ ᱜᱮ ᱵᱮᱥᱤ ᱠᱚ ᱜᱩᱯᱤ ᱠᱚᱣᱟ ᱜᱟᱹᱭ ᱠᱚ ᱰᱟᱹᱝᱨᱤ ᱠᱚᱼᱼ ᱩᱱᱠᱩ ᱫᱚ ᱢᱟᱱᱮ ᱩᱱᱟᱹᱜ ᱫᱚ ᱵᱟᱹᱱᱩᱜ ᱠᱚᱣᱟᱼᱼ
ᱦᱮᱸ᱾ ᱟᱫᱚ ᱟᱯᱮ ᱥᱮᱫ ᱫᱚ ᱥᱮᱛᱟ ᱠᱚᱫᱚ ᱵᱟᱹᱱᱩᱜ ᱠᱚᱛᱮ ᱟᱞᱮ ᱥᱮᱫ ᱫᱚ ᱢᱟ ᱫᱚᱢᱮ ᱠᱷᱮᱯᱟ ᱥᱮᱛᱟ ᱢᱮᱱᱟᱜ ᱠᱚᱣᱟ ᱡᱩᱫᱤᱼᱼ ᱢᱟᱱᱮ ᱚᱱᱠᱟ ᱢᱮᱨᱚᱢᱮᱢ ᱤᱫᱤᱭᱠᱟᱫ ᱠᱚᱣᱟ ᱥᱮ ᱟᱨ ᱡᱩᱫᱤ ᱮᱴᱟᱜ ᱥᱮᱫ ᱮᱢ ᱠᱚᱭᱚᱜ ᱠᱮᱫᱟ ᱧᱮᱞᱟᱢ ᱛᱤᱠᱷᱱᱤ ᱜᱮ ᱠᱚ ᱜᱮᱨ ᱠᱮᱫᱮᱼᱼ ᱥᱮ ᱛᱮᱢᱟ ᱜᱮᱨ ᱦᱚᱡ ᱠᱚᱣᱟ ᱠᱚᱼᱼ
ᱟᱞᱮ ᱪᱮᱫ ᱫᱚ ᱥᱮᱛᱟ ᱢᱮᱱᱛᱮ ᱥᱮᱛᱟ ᱫᱚ ᱢᱮᱱᱟᱜ ᱠᱚᱣᱟ ᱠᱤᱱᱛᱩ ᱩᱱᱠᱩᱼᱼ ᱢᱟᱱᱮ ᱜᱮᱜᱮᱨ ᱥᱮᱛᱟ ᱫᱚ ᱩᱱᱟᱹᱜ ᱫᱚ ᱵᱟᱹᱱᱩᱜ ᱠᱚᱣᱟ ᱢᱮᱱᱠᱷᱟᱱ ᱢᱮᱨᱚᱢ ᱡᱚᱠᱷᱚᱱ ᱞᱮ ᱜᱩᱯᱤ ᱠᱚᱣᱟ ᱦᱮᱸᱥᱮ ᱦᱮᱸ᱾ ᱛᱚᱠᱷᱚᱱ ᱫᱚ ᱟᱫᱚ ᱥᱩᱨ ᱠᱚᱨᱮ ᱜᱮᱞᱮ ᱛᱟᱦᱮᱸ ᱵᱟᱲᱟᱜᱼᱟ ᱥᱳᱨ ᱠᱚᱨᱮ ᱜᱮᱞᱮ ᱫᱩᱲᱩᱵ ᱵᱟᱲᱟᱜᱼᱟ ᱦᱮᱸᱥᱮ᱾ ᱟᱨ ᱥᱟᱺᱜᱤᱧ ᱥᱮᱫ ᱡᱩᱫᱤᱢ ᱛᱟᱦᱮᱱᱟ ᱥᱮ ᱟᱨ ᱥᱮᱛᱟᱼᱼ ᱥᱮᱛᱟ ᱫᱚ ᱟᱹᱰᱤ ᱡᱳᱨ ᱛᱮᱠᱚ ᱫᱟᱹᱲ ᱟᱹᱜᱩᱭᱟ ᱥᱮ ᱢᱟᱱᱮ ᱴᱟᱴᱠᱟ ᱠᱚ ᱥᱟᱵ ᱜᱚᱫ ᱠᱟᱠᱚᱣᱟ ᱡᱩᱫᱤᱼᱼ ᱥᱳᱨ ᱨᱮ ᱵᱟᱢ ᱛᱟᱦᱮᱱᱟ ᱦᱮᱸ ᱥᱮ,
ᱦᱮᱸ,
ᱟᱨ ᱚᱱᱟ ᱦᱚᱛᱮ-ᱛᱮ ᱥᱩᱨ
ᱦᱮᱸ ᱢᱟ ᱞᱟᱹᱭ ᱢᱮ,
ᱚᱱᱟ ᱦᱚᱛᱮ ᱛᱮ ᱟᱫᱚ ᱥᱳᱨ ᱠᱚᱨᱮ ᱜᱮ ᱛᱟᱦᱮᱸ ᱵᱟᱲᱟ ᱦᱩᱭᱩᱜᱼᱟ, ᱛᱤᱸᱜᱩ ᱵᱟᱲᱟ, ᱫᱩᱲᱩᱵ ᱵᱟᱲᱟ, ᱦᱮᱸᱥᱮ ᱟᱨ ᱪᱷᱟᱛᱟ ᱠᱚ ᱤᱫᱤ ᱠᱟᱜ ᱦᱩᱭᱩᱜᱼᱟ, ᱥᱤᱛᱩᱝ ᱡᱚᱠᱷᱚᱡ ᱫᱚ ᱪᱷᱟᱛᱟ ᱛᱮᱜᱮ ᱩᱢᱩᱞ ᱦᱩᱭᱩᱜᱼᱟ, ᱟᱨ ᱵᱟᱝᱠᱷᱟᱱ ᱫᱟᱨᱮ ᱩᱢᱩᱞ ᱠᱚ ᱥᱳᱨ ᱠᱚᱨᱮ ᱛᱟᱦᱮᱱ ᱢᱟ ᱦᱮᱸᱥᱮ? ᱚᱱᱟ ᱩᱢᱩᱞ ᱠᱚᱨᱮ ᱜᱮ, ᱫᱩᱲᱩᱵ ᱵᱟᱲᱟ ᱦᱳᱭᱳᱜᱼᱟ᱾ ᱟᱨ ᱛᱟᱦᱚᱞᱮ, ᱟᱫᱚ ᱞᱟᱹᱭ ᱢᱮ ᱟᱢ ᱪᱮᱫ ᱮᱢ ᱞᱟᱹᱭᱮᱫ ᱛᱟᱦᱤᱸᱜ?
ᱦᱮᱸ ᱤᱧ ᱫᱩᱧ ᱞᱟᱹᱭᱮᱫ ᱛᱟᱦᱮᱱᱟ ᱡᱮ, ᱦᱚᱸᱜ-ᱚᱭ ᱡᱮ ᱟᱵᱚᱨᱮᱱ ᱵᱚᱸᱜᱟ ᱵᱩᱨᱩ ᱠᱚ ᱦᱮᱸᱥᱮ ᱢᱮᱱᱟᱜ ᱠᱚᱣᱟ, ᱡᱮᱢᱚᱱ ᱠᱚ ᱞᱟᱹᱭᱟ, ᱢᱟᱨᱟᱝ ᱵᱩᱨᱩ, ᱡᱟᱦᱮᱨ ᱮᱨᱟ, ᱢᱚᱬᱮ ᱠᱚ ᱛᱩᱨᱩᱭ ᱠᱚ ᱟᱫᱚ ᱱᱩᱠᱩ ᱠᱚᱣᱟᱜ ᱫᱚ ᱪᱮᱫ ᱪᱮᱫ ᱥᱟᱯᱟᱵ ᱠᱚ ᱢᱮᱱᱟᱜᱼᱟ, ᱟᱢᱮᱢ ᱵᱟᱲᱟᱭᱟ?
ᱦᱮᱸ ᱚᱱᱟ ᱫᱚ ᱟᱫᱚ, ᱵᱟᱦᱟ ᱢᱟᱜ ᱢᱚᱬᱮ ᱨᱮᱜᱮᱛᱚ ᱚᱱᱟ ᱫᱚᱢ ᱵᱩᱡᱷᱟᱹᱣ ᱧᱟᱢᱟ ᱦᱮᱸ ᱥᱮ, ᱦᱮᱸ ᱵᱟᱦᱟ ᱢᱟᱜ ᱢᱚᱬᱮ ᱨᱮᱫᱚ ᱛᱟᱦᱮᱱᱟ, ᱯᱳᱭᱞᱳ ᱢᱟᱨᱟᱝ ᱵᱩᱨᱩ ᱛᱟᱨᱯᱚᱨ ᱡᱟᱦᱮᱨ ᱮᱨᱟ ᱚᱱᱟ ᱛᱟᱨᱯᱚᱨᱮ ᱦᱩᱭᱩᱜ ᱠᱟᱱᱟ ᱢᱚᱬᱮ ᱠᱚ ᱛᱩᱨᱩᱭ ᱠᱚ ᱦᱮᱸᱥᱮ ᱦᱮᱸ, ᱟᱨ ᱢᱟᱨᱟᱝ ᱵᱩᱨᱩ-ᱟᱜ ᱫᱚ ᱦᱳᱭᱳᱜ ᱠᱟᱱᱟ ᱡᱟᱦᱟᱸ ᱫᱚ ᱛᱟᱦᱮᱱ ᱛᱟᱭᱟ ᱴᱷᱮᱠᱟ ᱛᱟᱦᱮᱱ ᱛᱟᱭᱟ ᱦᱮᱸᱥᱮ ᱦᱮᱸ, ᱟᱨ ᱡᱚᱱᱚᱜ ᱦᱮᱸᱥᱮ, ᱚᱱᱟ ᱜᱮᱛᱚ?
ᱢᱟᱨᱟᱝ ᱵᱩᱨᱩᱣᱟᱜ ᱫᱚ ᱡᱚᱱᱚᱜ ᱛᱟᱦᱮᱱᱟ?
ᱦᱮᱸ ᱚᱱᱟ ᱫᱚ ᱡᱟᱦᱮᱨ ᱮᱨᱟᱭᱟᱜ, ᱜᱟᱹᱞᱛᱤᱣ ᱠᱟᱱᱟ ᱱᱟᱥᱮᱱᱟᱜ, ᱤᱧ ᱦᱤᱲᱤᱧ ᱴᱷᱤᱠ ᱞᱤᱫᱟᱹᱧ ᱦᱮᱸᱛᱚ, ᱡᱟᱦᱮᱨ ᱨᱮᱱᱟᱜ ᱤᱧ ᱞᱟᱹᱭ ᱠᱮᱫᱟ ᱦᱮᱸ ᱥᱮ, ᱡᱟᱦᱟᱸ ᱫᱚ ᱚᱱᱟ ᱴᱷᱮᱠᱟ ᱞᱮᱠᱟᱱᱟᱜ ᱮ ᱤᱭᱟᱹ ᱠᱟᱜᱼᱟ ᱚᱱᱟ ᱫᱚ ᱪᱮᱫᱼᱼ ᱪᱚᱠᱚ ᱞᱟᱹᱭᱟ ᱡᱟᱭᱦᱳᱠ ᱦᱮᱸ ᱥᱮ ᱦᱮ, ᱴᱷᱮᱠᱟ ᱜᱤᱧ ᱞᱟᱹᱭ ᱠᱮᱫᱟ, ᱟᱫᱚ ᱟᱨ ᱡᱚᱱᱚᱜ ᱦᱮᱸᱥᱮ, ᱟᱨ ᱢᱟᱨᱟᱝ ᱵᱩᱨᱩ ᱟᱜᱼᱼ ᱫᱚ ᱛᱟᱦᱮᱱ ᱛᱟᱭᱟ ᱠᱟᱹᱯᱤ ᱦᱮᱸ ᱥᱮ,
ᱦᱩᱸ।
ᱟᱨ ᱢᱚᱬᱮ ᱠᱚ ᱛᱩᱨᱩᱭ ᱠᱚᱫᱚ ᱚᱱᱟ ᱟᱜᱼᱥᱟᱨ ᱠᱚ ᱛᱟᱦᱮᱱᱟ ᱦᱮᱸ ᱥᱮ।
ᱦᱩᱸ
ᱟᱨ ᱛᱟᱦᱚᱞᱮ ᱟᱯᱮ ᱥᱮᱜ ᱦᱚᱸ ᱚᱱᱠᱟ ᱜᱮ?
ᱦᱮᱸ ᱟᱞᱮ ᱥᱮᱫ ᱦᱚᱸ ᱚᱱᱠᱟᱜᱮ। ᱟᱫᱚ ᱩᱱᱠᱟ ᱢᱟᱨᱟᱝ ᱵᱩᱨᱩᱣᱟᱜ ᱫᱚ ᱠᱟᱹᱯᱤ ᱛᱟᱦᱮᱱᱟ, ᱟᱨ ᱡᱟᱦᱟᱸᱭ ᱫᱚᱼᱼ ᱡᱟᱦᱮᱨ ᱵᱩᱰᱷᱤᱭᱟᱜ ᱫᱚ ᱛᱟᱦᱮᱱᱟᱼᱼ
ᱴᱷᱮᱠᱟ ᱫᱚ ᱵᱟᱝ ᱠᱟᱱᱟ, ᱚᱱᱟ ᱫᱚ ᱫᱟᱹᱣᱲᱟᱹ ᱠᱚ ᱞᱟᱹᱭᱟ।
ᱦᱮᱸ,
ᱫᱟᱹᱣ ᱡᱟᱦᱟᱸ ᱫᱚ ᱫᱟᱹᱣᱲᱟᱹ ᱞᱮᱠᱟᱱᱟᱜ ᱜᱮ ᱠᱟᱱᱟ ᱛᱚ ᱟᱫᱚᱼᱼ ᱟ ᱚᱱᱟᱛᱮ ᱚᱱᱟ ᱫᱟᱹᱣᱲᱟᱹᱠᱚ ᱞᱟᱹᱭᱟ, ᱟᱸᱡᱚᱢ ᱠᱟᱹᱫᱟᱹᱧ ᱟᱨᱠᱤ ᱥᱮᱨᱮᱧ ᱠᱚᱨᱮ ᱤᱧ ᱫᱚ ᱥᱮᱨᱮᱧ ᱛᱟᱞᱟᱼᱼ ᱟᱸᱡᱚᱢ ᱠᱟᱫᱟ ᱵᱟᱦᱟ ᱥᱮᱨᱮᱧ, ᱢᱟᱜᱢᱚᱬᱮ ᱥᱮᱨᱮᱧ ᱠᱚ ᱢᱮᱱᱟᱜᱼᱟ ᱥᱮ ᱦᱮᱸ ᱥᱮ, ᱮ ᱚᱱᱟ ᱚᱱᱟ ᱛᱟᱞᱟ ᱛᱮᱜᱤᱧ ᱟᱸᱡᱚᱢ ᱠᱟᱫᱟ, ᱡᱮ ᱚᱱᱟ ᱫᱚ ᱫᱟᱹᱣᱲᱟᱹ ᱫᱤᱯᱤᱞᱼᱼ ᱢᱟᱱᱮ ᱡᱟᱦᱮᱨ ᱮᱨᱟ ᱫᱚ ᱫᱟᱹᱣᱲᱟᱹ ᱫᱤᱯᱤᱞ ᱠᱟᱛᱮᱜ ᱮ ᱦᱤᱡᱩᱜᱼᱟ, ᱚᱱᱟ ᱜᱮᱼᱼ ᱟᱸᱡᱚᱢ ᱠᱤᱫᱤᱧ ᱛᱚ ᱚᱱᱟ, ᱚᱱᱟ ᱦᱛᱮᱛᱮᱧ ᱢᱮᱱ ᱠᱮᱫᱟ।
ᱦᱮᱸ, ᱟᱨ ᱩᱱᱠᱩ ᱡᱟᱦᱟᱸᱭ ᱢᱚᱬᱮ ᱠᱚ ᱛᱩᱨᱩᱭ ᱠᱚᱣᱟᱜ ᱫᱚ ᱛᱟᱦᱮᱱᱟ, ᱚᱱᱠᱟ ᱵᱟᱹᱲᱪᱷᱤ ᱦᱟᱯ ᱯᱟ ᱥᱮ ᱪᱮᱫ ᱠᱚ ᱞᱟᱹᱭᱟ। ᱚᱱᱟ ᱠᱚ ᱚᱱᱟ ᱥᱟᱶ ᱦᱮᱸ ᱚᱱᱟ ᱚᱱᱟ ᱠᱚ ᱛᱟᱦᱮᱱ ᱛᱟᱠᱚᱭᱟ ᱧᱮᱞᱟᱢ, ᱚᱱᱟ ᱠᱚᱛᱮ ᱫᱚ ᱚᱱᱠᱟ ᱚᱛ ᱠᱚ ᱫᱟᱞᱟ, ᱟᱨ ᱥᱟᱰᱮᱭᱟ ᱴᱷᱚᱜ ᱴᱷᱚᱜ ᱚᱱᱠᱟ ᱵᱟᱝ ᱥᱟᱰᱮᱭᱟ?
ᱦᱮᱸ ᱚᱱᱟ ᱫᱚ ᱵᱟᱹᱠᱛᱤ ᱞᱮᱠᱟ ᱠᱚ ᱛᱚᱞ ᱠᱟᱜᱼᱟ ᱦᱮ ᱥᱮ ᱚᱸᱰᱮ ᱤᱭᱟᱹᱨᱮ ᱮ ᱚᱸᱰᱮ ᱞᱟᱜᱟᱣ ᱠᱟᱜᱼᱟ ᱠᱚ।
ᱦᱮᱸ ᱟᱫᱚ ᱢᱟᱨᱟᱝ ᱵᱩᱨᱩ ᱠᱚᱣᱟᱜ ᱦᱚᱸᱧ ᱧᱮᱞ ᱟᱠᱟᱫᱟᱹᱧ ᱟᱞᱮᱼᱼ ᱴᱷᱮᱡ ᱢᱟ ᱚᱱᱠᱟ ᱥᱟᱯᱟᱵ ᱠᱚ ᱛᱟᱦᱮᱸ ᱠᱟᱱ ᱛᱟᱠᱚᱣᱟ ᱥᱟᱯᱟᱵ ᱵᱚᱞᱛᱮ ᱦᱚᱨᱚᱜ ᱟᱜ ᱠᱚ᱾ ᱧᱮᱞᱟᱢ ᱡᱟᱸᱜᱟ ᱨᱮᱦᱚᱸ ᱠᱚ ᱦᱚᱨᱚᱜᱟ ᱟᱫᱚ ᱪᱮᱫ ᱠᱚ ᱢᱮᱱᱟ ᱦᱟᱸᱜ ᱩᱱᱟᱹᱜ ᱫᱚ ᱚᱱᱟ ᱠᱚᱨᱮᱱᱟᱜ ᱧᱩᱛᱩᱢ ᱫᱚ ᱦᱟᱸᱜ ᱵᱟᱹᱧ ᱫᱤᱥᱟᱹᱭ ᱮᱫᱟ᱾ ᱛᱤ ᱨᱮᱠᱚ ᱦᱚᱨᱚᱜᱟ ᱟᱨ ᱡᱟᱸᱜᱟ ᱵᱟᱨᱭᱟ ᱡᱟᱸᱜᱟ ᱨᱮᱠᱚ ᱦᱚᱨᱚᱜᱟ ᱦᱮᱸᱥᱮ᱾
ᱦᱩᱸ
ᱦᱮᱸ ᱟᱫᱚ ᱪᱮᱫ ᱠᱚ ᱨᱮᱭᱟᱜ ᱚᱱᱠᱟ ᱜᱮ᱾ ᱟᱨ ᱵᱟᱯᱞᱟ ᱥᱚᱦᱚᱜ ᱚᱠᱛᱚ ᱨᱮ ᱦᱮᱸᱥᱮ ᱵᱟᱯ- ᱯᱞᱟ ᱚᱠᱛᱚ ᱨᱮ ᱧᱮᱞ ᱟᱠᱟᱱᱟ ᱡᱮ ᱦᱚᱸᱜ-ᱚᱭ ᱛᱮᱦᱮᱧ ᱜᱟᱯᱟ ᱫᱚ ᱟᱹᱰᱤ ᱟᱭᱢᱟ ᱵᱟᱯᱞᱟ ᱠᱚᱨᱮᱱᱟᱜ ᱦᱚᱸ ᱢᱟᱱᱮ ᱵᱟᱯᱞᱟ ᱠᱚᱦᱚᱸ ᱵᱚᱫᱚᱞ ᱪᱟᱵᱟ ᱟᱠᱟᱱᱟ ᱵᱚᱫᱚᱞ ᱪᱟᱵᱟ ᱟᱠᱟᱱᱟ ᱢᱟᱱᱮ ᱱᱚᱜ-ᱚ ᱱᱚᱝᱠᱟ ᱞᱟᱦᱟ ᱛᱮᱢᱟ ᱛᱟᱦᱮᱸ ᱠᱟᱱᱟ ᱠᱤᱛᱟᱹ ᱯᱟᱹᱴᱭᱟᱹ ᱡᱟᱦᱟᱸ ᱠᱚ ᱞᱟᱹᱭᱮᱫ ᱦᱮᱸᱥᱮ᱾
ᱦᱮᱸ
ᱚᱱ-ᱛᱤᱛᱨᱤ ᱚᱱᱟ ᱫᱚᱭ ᱥᱟᱵ ᱠᱟᱜ-ᱟ ᱢᱟᱱᱮ ᱠᱤᱛᱟᱹ ᱯᱟᱹᱴᱭᱟᱹ ᱚᱱᱟ ᱨᱮ- ᱜᱮ ᱵᱟᱸᱫᱟᱯᱚᱱ ᱚᱱᱟ ᱥᱟᱶᱛᱮ ᱢᱟᱱᱮ ᱥᱟᱱᱟᱢᱟᱜ ᱠᱟᱹᱢᱤ ᱦᱚᱨᱟ ᱚᱱᱟ ᱯᱟᱹᱴᱭᱟᱹ ᱨᱮ ᱫᱩᱲᱩᱵ ᱠᱟᱛᱮ ᱜᱮ ᱦᱳᱭᱳᱜ ᱛᱟᱦᱮᱱᱟ ᱢᱮᱱᱠᱷᱟᱱ ᱛᱮᱦᱮᱧ ᱜᱟᱯᱟ ᱫᱚ ᱧᱮᱞᱚᱜ ᱠᱟᱱᱟ ᱪᱮᱭᱟᱨ ᱴᱮᱵᱤᱞ ᱦᱚᱸᱜ-ᱚᱱᱟ ᱠᱚ ᱛᱟᱞᱟᱛᱮ ᱚᱱᱟ ᱵᱟᱸᱫᱟᱯᱚᱱ ᱨᱮᱱᱟᱜ ᱠᱟᱹᱢᱤ ᱦᱚᱨᱟ ᱠᱚ ᱠᱚᱨᱟᱣᱫᱟ ᱢᱮᱱ- ᱠᱷᱟᱱ ᱚᱱᱟ ᱫᱚ ᱢᱟᱱᱮ ᱟᱵᱚᱣᱟᱜ ᱫᱚ ᱚᱱᱠᱟ ᱫᱚ ᱵᱟᱝ ᱛᱟᱦᱮᱸ ᱠᱟᱱᱟ, ᱟᱵᱚᱣᱟᱜ ᱫᱚ ᱠᱤᱛᱟᱹ ᱯᱟᱹᱴᱭᱟᱹ ᱜᱮ ᱛᱟᱦᱮᱸ ᱠᱟᱱᱟ᱾ ᱱᱚᱣᱟ ᱤᱫᱤ ᱠᱟᱛᱮ ᱡᱟᱦᱟᱱᱟᱜ ᱡᱩᱫᱤᱢ ᱞᱟᱹᱭ ᱠᱷᱟᱱ ᱫᱚ,
ᱵᱟᱝ ᱤᱧ ᱫᱩᱧ ᱧᱮᱞ ᱟᱠᱟᱫᱟ ᱤᱧ ᱫᱚ ᱠᱤᱱᱛᱩ ᱟᱞᱮ ᱥᱮᱫ ᱫᱚ ᱡᱩᱫᱟᱹ ᱜᱮᱭᱟ ᱟᱞᱮ ᱥᱮᱫ ᱫᱚ ᱚᱱᱟ ᱡᱟᱦᱟᱸᱢ ᱢᱮᱱ ᱠᱮᱫᱟ ᱚᱱᱟ ᱫᱚ ᱟᱯᱮ ᱥᱮᱫ ᱟᱯᱮ ᱥᱮᱫ ᱚᱱᱠᱟ ᱦᱮᱸ ᱥᱮ, ᱟᱯᱮ ᱡᱟᱦᱟᱸ ᱠᱚ ᱢᱮᱱ ᱠᱮᱫᱟ ᱠᱟᱛᱷᱟ ᱚᱱᱟ ᱠᱚᱫᱚ ᱟᱯᱮᱥᱮᱜ ᱚᱱᱠᱟ ᱜᱮ ᱦᱳᱭᱳᱜ-ᱟ᱾
ᱵᱟᱝ ᱵᱟᱝ ᱟᱞᱮ ᱥᱮᱫ ᱫᱚ ᱵᱟᱝ᱾ ᱢᱟᱱᱮ ᱜᱚᱴᱟ ᱫᱤᱥᱚᱢ ᱜᱤᱧ ᱧᱮᱞ ᱟᱠᱟᱫᱟ᱾ ᱡᱮ ᱚᱱᱟ ᱠᱤᱛᱟᱹ ᱯᱟᱹᱴᱭᱟᱹ ᱡᱟᱦᱟᱸᱭ ᱛᱤᱛᱨᱤ ᱥᱟᱵ ᱠᱟᱜ-ᱟ ᱟᱨᱠᱤ ᱛᱤᱛᱨᱤ ᱟᱫᱚ ᱚᱸᱰᱮ ᱜᱮᱠᱚ ᱫᱩᱲᱩᱵ ᱠᱤᱱᱟᱹ ᱡᱟᱶᱟᱭ ᱵᱟᱹᱦᱩ ᱫᱚ᱾ ᱡᱷᱚᱛᱚ ᱠᱤᱪᱷᱩ ᱠᱟᱹᱢᱤ ᱠᱚ ᱚᱱᱟ ᱯᱟᱹᱴᱭᱟᱹ ᱛᱟᱞᱟ ᱛᱮᱜᱮ ᱦᱩᱭᱩᱜ-ᱟ᱾ ᱟᱫᱚ ᱟᱹᱨᱩ ᱯᱷᱮᱨᱟᱣ ᱤᱧ ᱧᱮᱞ ᱮᱫᱟ ᱟᱨᱠᱤ ᱛᱮᱦᱮᱧ ᱜᱟᱯᱟ ᱫᱚᱧ ᱧᱮᱞ ᱮᱫᱟ ᱦᱚᱜ-ᱚᱱᱟ ᱪᱮᱭᱟᱨ ᱥᱮ ᱪᱮᱫ ᱫᱩᱲᱩᱵ ᱟᱜ ᱢᱤᱫᱴᱟᱝ ᱵᱟᱝ ᱛᱩᱫ ᱟᱠᱟᱱᱟ ᱱᱚᱣᱟ ᱨᱮ ᱫᱩᱲᱩᱵ ᱠᱟᱛᱮ᱾ ᱵᱟᱸᱫᱟᱯᱚᱱ ᱠᱚ ᱠᱚᱨᱟᱣ ᱮᱫᱟ ᱟᱨ ᱱᱚᱣᱟ ᱫᱚᱛᱚ ᱦᱟᱸᱜ ᱠᱷᱟᱱ ᱟᱵᱚᱣᱟᱜ ᱫᱚ ᱵᱟᱝ ᱛᱟᱦᱮᱸ ᱠᱟᱱᱟ᱾ ᱟᱫᱚ ᱚᱱᱟ ᱟᱹᱨᱩ ᱯᱷᱮᱨᱟᱣ ᱜᱤᱧ ᱞᱟᱹᱭ ᱮᱫᱟ ᱟᱨᱠᱤ᱾
ᱦᱩᱸ ᱢᱮᱱᱠᱷᱟᱱ ᱟᱞᱮ ᱥᱮᱫ ᱫᱚ ᱡᱟᱦᱟᱸ ᱫᱚ ᱟᱛᱳ ᱠᱚᱨᱮ ᱦᱩᱭᱩᱜ-ᱟ ᱥᱮ ᱦᱮᱸ ᱟᱛᱳ ᱠᱚᱨᱮ ᱡᱟᱦᱟᱸ ᱵᱤᱦᱟᱹ ᱵᱟᱯᱞᱟ ᱠᱚ ᱦᱩᱭᱩᱜ-ᱟ ᱦᱮᱸ ᱥᱮ ᱚᱱᱟ ᱫᱚᱧ ᱧᱮᱞ ᱠᱮᱫᱟ ᱟᱛᱳ ᱠᱚᱨᱮ ᱫᱚ ᱚᱱᱠᱟ ᱟᱨ ᱡᱟᱦᱟᱸ ᱟᱱᱮᱢ ᱢᱮᱱ ᱠᱮᱫᱟ ᱡᱟᱦᱟᱸ ᱪᱤᱭᱟᱹᱨ ᱜᱮ ᱞᱟᱹᱭ ᱢᱮ ᱚᱱᱟ ᱫᱚ ᱡᱟᱦᱟᱸ ᱫᱚ ᱫᱤᱠᱩ ᱛᱮᱫᱚ ᱚᱱᱠᱟ ᱠᱚ ᱞᱟᱹᱭᱫᱟ ᱥᱤᱝᱦᱟᱥᱚᱱ ᱡᱟᱦᱟᱸᱭ ᱦᱮᱸ ᱥᱮ ᱟᱨ ᱚᱱᱟ ᱫᱚ ᱞᱟᱹᱭ ᱢᱮ ᱚᱱᱟ ᱫᱚ ᱚ ᱵᱟᱡᱟᱨ ᱤᱭᱟᱹ ᱠᱚᱨᱮ ᱫᱚᱧ ᱧᱮᱞ ᱠᱟᱫᱟ ᱵᱟᱡᱟᱨ ᱠᱚᱨᱮ ᱡᱟᱦᱟᱸᱭ ᱫᱚ ᱦᱟᱱᱮ ᱮ ᱢᱟᱱᱮ ᱞᱚᱡᱽ ᱵᱷᱟᱲᱟ ᱠᱟᱛᱮᱜ ᱦᱮᱸ ᱥᱮ ᱦᱮᱸ ᱟᱨ ᱚᱱᱟ ᱠᱚ ᱵᱟᱯᱞᱟᱜ-ᱟ ᱦᱮᱸ ᱥᱮ᱾ ᱟᱨ ᱤᱭᱟᱹ ᱪᱮᱫ ᱠᱚ ᱞᱟᱹᱭᱟ? ᱨᱤᱥᱮᱯᱥᱮᱱ ᱟᱠᱚ ᱦᱮᱸ ᱥᱮ ᱩᱱᱠᱩ ᱜᱮ ᱚᱱᱠᱟ ᱜᱮ ᱟᱨ- ᱫᱚᱱ ᱢᱟᱨᱟᱝ ᱢᱟᱨᱟᱝ ᱦᱚᱲ ᱟᱨᱠᱤ᱾ ᱟᱫᱚ ᱚᱱᱟ ᱫᱚ ᱪᱮᱫ ᱮᱢ ᱞᱟᱹᱭᱟ ᱞᱟᱹᱭ ᱢᱮ ᱟᱫᱚ? ᱡᱷᱚᱛᱚ ᱜᱮ ᱡᱩᱫᱤ ᱟᱫᱚ ᱚᱱᱠᱟ ᱜᱮᱠᱚ ᱞᱟᱹᱭ ᱮᱫ ᱠᱷᱟᱱ ᱟᱫᱚ ᱚᱠᱚᱭ ᱦᱚᱸ ᱪᱮᱫ ᱵᱟᱠᱚ ᱞᱟᱹᱭᱫᱟ ᱚᱱᱟ ᱤᱫᱤ ᱠᱟᱛᱮᱜ ᱫᱚ ᱦᱮᱸᱥᱮ᱾ ᱟᱫᱚ ᱟᱯᱱᱟᱨ ᱦᱚᱲ ᱫᱚ ᱪᱮᱫ ᱮᱢ ᱞᱟᱹᱭᱟ ᱞᱟᱹᱭ ᱢᱮ ᱢᱟ ᱚᱸᱰᱮ ᱫᱚ ᱦᱮᱸ ᱥᱮ, ᱡᱟᱦᱟᱱᱟᱜ ᱮᱢ ᱞᱟᱹᱭ ᱫᱟᱲᱮᱭᱟᱜ-ᱟ ᱠᱤ ᱞᱟᱹᱭ ᱢᱮ?
ᱦᱮᱸ ᱟᱫᱚ ᱢᱟᱨᱟᱝ ᱛᱟᱢ ᱦᱩᱰᱤᱧ ᱛᱟᱢ ᱟᱵᱩ ᱫᱚ ᱟᱵᱩᱣᱟᱜ ᱥᱚᱢᱟᱡᱽ ᱥᱮ ᱟᱵᱩᱣᱟᱜ ᱟᱹᱨᱤ- ᱪᱟᱹᱞᱤ ᱨᱮ ᱡᱟᱦᱟᱸ ᱢᱮᱱᱟᱜ-ᱟ ᱟᱵᱚ ᱫᱚ ᱦᱟᱸᱜ ᱚᱱᱠᱟ ᱛᱮᱜᱮ ᱠᱚᱨᱟᱣ ᱦᱩᱭ ᱟᱵᱚᱱᱟ᱾ ᱟᱢᱫᱚ ᱡᱩᱫᱤᱢ ᱢᱮᱱᱟ ᱟᱨᱠᱤ ᱤᱧ ᱫᱚ ᱢᱟᱨᱟᱝ ᱦᱚᱲ ᱠᱟᱹᱱᱟᱹᱧ ᱢᱮᱱᱛᱮ ᱤᱧ ᱫᱚ ᱡᱟᱦᱟᱸ ᱚᱱᱮ ᱥᱤᱸᱫᱩᱨ ᱥᱟᱹᱲᱤ ᱥᱟᱥ ᱥᱟᱝ ᱥᱟᱹᱲᱤ ᱡᱟᱦᱟᱸ ᱵᱟᱸᱫᱮ ᱤᱧ ᱫᱚ ᱱᱚᱣᱟ ᱵᱟᱹᱧ ᱵᱟᱸᱫᱮᱭᱟ ᱛᱟᱦᱚᱞᱮ ᱱᱚᱝᱠᱟ ᱞᱮᱠᱷᱟᱡ ᱛᱚ ᱟᱨ ᱵᱟᱝ ᱦᱳᱭᱳᱜ-ᱟ, ᱡᱟᱦᱟᱸ ᱟᱵᱚᱣᱟᱜ ᱟᱹᱨᱤᱪᱟᱹᱞᱤ ᱟᱢᱫᱚ ᱥᱟᱱᱛᱟᱲ ᱠᱟᱱ ᱠᱷᱟᱱᱮᱢ ᱟᱵᱚᱣᱟᱜ ᱟᱹᱨᱤᱪᱟᱹᱞᱤ ᱫᱚ ᱟᱢᱫᱚ ᱮᱸ ᱨᱮᱱᱟᱜ ᱠᱟᱹᱢᱤᱦᱚᱨᱟ ᱠᱚᱫᱚ ᱠᱚᱨᱟᱣ ᱞᱟᱜᱟᱣᱟᱢ ᱜᱮᱭᱟ᱾
ᱤᱧ ᱦᱚᱸ ᱚᱱᱟᱜᱤᱧ ᱞᱟᱹᱭᱟ ᱡᱮ ᱟᱵᱚ ᱡᱟᱦᱟᱸ ᱥᱮᱨᱣᱟ ᱥᱮᱨᱣᱟ ᱨᱮ ᱢᱮᱱᱟᱜ ᱛᱟᱵᱚ ᱥᱮᱫᱟᱭ ᱠᱷᱚᱱᱟᱜ ᱚᱱᱟ ᱥᱮᱨᱣᱟ ᱚᱱᱟ ᱮᱸ ᱢᱟᱱᱟᱣ ᱟᱹᱜᱩ ᱠᱟᱫᱟᱵᱚᱱ ᱦᱮᱸ ᱥᱮ, ᱤᱧᱫᱩᱧ ᱞᱟᱹᱭᱟ ᱚᱱᱟ ᱥᱮᱨᱣᱟ ᱞᱮᱠᱟ ᱛᱮᱜᱮ ᱵᱟᱯᱞᱟ ᱫᱚ ᱮ ᱩᱪᱤᱛ ᱥᱮ ᱡᱚᱛᱷᱟᱛ ᱠᱟᱱᱟ, ᱥᱮ ᱪᱮᱫ ᱮᱢ ᱞᱟᱹᱭᱟ ᱟᱢ?
ᱦᱮᱸ ᱦᱮᱸ᱾ ᱚᱱᱟ ᱥᱟᱶᱛᱮ ᱧᱮᱞ ᱟᱠᱟᱱᱟ ᱦᱚᱸᱜ-ᱚᱭ ᱥᱟᱨᱡᱚᱢ ᱥᱟᱠᱟᱢ ᱥᱮ ᱥᱟᱨᱡᱚᱢ ᱰᱷᱟᱹᱣᱨᱟᱹᱜ ᱡᱟᱦᱟᱸ ᱠᱚ ᱢᱮᱱᱮᱫ ᱦᱚᱸᱜᱼᱚ ᱱᱟ ᱠᱚᱨᱮᱱᱟᱜ ᱠᱟᱹᱢᱤ ᱦᱚᱨᱟ ᱠᱚ ᱢᱮᱱᱟᱜ-ᱟ ᱟ ᱫᱚ ᱟᱢ ᱡᱩᱫᱤᱢ ᱢᱮᱱᱟ ᱤᱧ ᱫᱚ ᱵᱟᱹᱧ ᱠᱚᱨᱟᱣᱟ ᱟᱫᱚ ᱱᱚᱣᱟ ᱫᱚᱛᱚ ᱦᱟᱸᱜ ᱢᱤᱫᱴᱟᱝ ᱠᱟᱛᱷᱟ ᱠᱟᱛᱷᱟ ᱞᱮᱠᱟ ᱫᱚ ᱵᱟᱝ ᱦᱩᱭᱩᱜ ᱠᱟᱱᱟ, ᱪᱮᱫ ᱞᱮᱠᱟ ᱢᱮᱱᱟᱜ-ᱟ ᱚᱱᱠᱟ ᱛᱮᱜᱮ ᱠᱚᱨᱟᱣ ᱦᱩᱭᱩᱜ ᱛᱟᱵᱚᱱᱟ᱾ ᱦᱮᱸ ᱥᱮ?
ᱦᱮᱸ᱾
ᱚᱱᱟ ᱜᱮᱛᱚ᱾ ᱟᱨ ᱱᱮᱛᱟᱨ ᱫᱩᱧ ᱧᱮᱞᱫᱟ ᱦᱮᱸ ᱥᱮ, ᱵᱟᱯᱞᱟ ᱠᱚᱨᱮ ᱦᱚᱸ ᱦᱮᱸ, ᱵᱟᱯᱞᱟ ᱠᱚᱨᱮ ᱫᱚ ᱥᱮᱫᱟᱭ ᱠᱷᱚᱱᱜᱮ ᱦᱮ ᱦᱮᱡ ᱠᱟᱱᱟ ᱡᱮ ᱮ ᱜᱤᱨᱟᱹ ᱛᱚᱞ ᱟᱠᱚ ᱦᱮᱸ ᱥᱮ ᱢᱤᱫᱴᱟᱝ ᱱᱮᱰᱟ ᱜᱚ ᱴᱟ ᱫᱤᱱ ᱨᱮ ᱦᱮᱸ ᱥᱮ ᱦᱮᱸ, ᱟᱫᱚ ᱜᱤᱨᱟᱹ ᱛᱚᱞ ᱠᱚ ᱢᱮᱱᱟ ᱜᱤᱨᱟᱹ ᱜᱮ ᱚᱲᱟᱜ ᱚᱲᱟᱜ ᱠᱚ ᱮᱢ ᱤᱫᱤᱭᱟ, ᱢᱮᱱᱠᱷᱟᱱ ᱱᱮᱛᱟᱨ ᱫᱚ ᱦᱟᱱᱮ ᱪᱤᱠᱟᱹᱭ ᱮᱫᱟᱠᱚ ᱦᱟᱱᱮ ᱠᱚᱢᱯᱤᱭᱩᱴᱟᱨ ᱛᱮ ᱦᱟᱱᱮ ᱤᱭᱟᱹ ᱦᱚᱪᱚᱭ ᱫᱟᱠᱚ ᱠᱟᱲ ᱦᱮᱸ ᱥᱮ ᱦᱮᱸ, ᱢᱮᱱᱠᱷᱟᱱ ᱚᱱᱟᱜᱮ ᱟᱢᱮᱢ ᱞᱟᱹᱭᱟ ᱢᱟᱱᱮ ᱟᱹᱨᱩ ᱯᱷᱮᱨᱟᱣ ᱦᱩᱭᱩᱜ ᱠᱟᱱᱟ ᱦᱮᱸ ᱥᱮ, ᱟᱫᱚ ᱚᱱᱟ ᱠᱚ ᱚᱱᱟ ᱫᱚ ᱟᱫᱚ ᱪᱮᱫ ᱮᱢ ᱞᱟᱹᱭᱮᱫᱟ ᱚᱱᱟ ᱤᱫᱤ ᱠᱟᱛᱮᱫ ᱟᱢ?
ᱦᱮᱸ᱾ ᱤᱧ ᱫᱚ ᱢᱮᱱᱤᱧ ᱮᱸ ᱱᱚᱜ-ᱟ ᱱᱟ ᱥᱟᱱᱟᱢ ᱦᱚᱲ ᱠᱚ ᱠᱚᱨᱟᱣᱟ ᱡᱟᱦᱟᱸ ᱦᱚᱸᱜᱼᱚᱱ ᱠᱟᱲ ᱡᱤᱱᱤᱥᱴᱟᱜ᱾ ᱟᱫᱚ ᱡᱩᱫᱤ ᱟᱵᱚᱣᱟᱜ ᱥᱟᱶᱛᱟ ᱨᱮᱫᱚ ᱮᱸ ᱟᱞᱟᱫᱟ ᱜᱮ ᱛᱟᱦᱮᱸ ᱠᱟᱱᱟ ᱡᱚᱫᱤ ᱟᱵᱚ ᱜᱮ ᱡᱩᱫᱤ ᱟᱞᱟᱫᱟ ᱜᱮᱵᱚᱱ ᱫᱚᱦᱚ ᱤᱫᱤᱭᱟ, ᱛᱟᱦᱞᱮ ᱢᱚᱱᱮᱭᱤᱧ ᱱᱚᱭᱟ ᱜᱮ ᱵᱷᱟᱜᱮᱭᱟ ᱟᱨᱠᱤ ᱦᱚᱸᱜᱼᱚᱭ ᱡᱟᱦᱟᱸ ᱥᱟᱨᱡᱚᱢ ᱜᱤᱨᱟᱹ, ᱮᱸ ᱥᱮ ᱚᱱᱮ ᱡᱟᱦᱟᱸ ᱤᱭᱟᱹ ᱥᱟᱠᱟᱢ ᱨᱮᱱᱟᱜ ᱜᱤᱨᱟᱹ ᱠᱚ ᱵᱮᱱᱟᱣᱟ᱾ ᱟᱸ ᱟᱹᱰᱤ ᱟᱭᱢᱟ ᱪᱟᱣᱞᱮ ᱫᱷᱩᱵᱤ ᱜᱟᱸᱥ ᱟᱨ ᱚᱱᱟ ᱡᱟᱦᱟᱸ ᱮᱸ ᱥᱩᱸᱭ ᱥᱟᱥᱟᱝ ᱛᱮ ᱜᱟᱵᱟᱣ ᱟᱠᱟᱱ ᱥᱩᱛᱟᱹᱢ ᱦᱚᱸᱜ-ᱚ ᱱᱟ ᱜᱮ ᱢᱚᱱᱮᱭᱟᱹᱧ ᱤᱧ ᱫᱚ ᱱᱟᱯᱟᱭ ᱜᱮᱭᱟ ᱟᱨᱠᱤ᱾
ᱟᱪᱪᱷᱟ ᱟᱫᱚᱢ ᱢᱮᱱ ᱠᱮᱫ ᱠᱷᱟᱱ ᱜᱤᱨᱟᱹᱮ ᱚᱱᱟ ᱠᱚ ᱛᱟᱦᱮᱱᱟ ᱵᱟᱝ, ᱪᱮᱫ ᱪᱮᱫ ᱛᱟᱦᱮᱢ ᱢᱮᱱ ᱠᱮᱫᱟ ᱞᱟᱹᱭ ᱢᱮᱥᱮ?
ᱦᱮᱸ ᱦᱚᱸᱜᱼᱚ ᱱᱚᱝᱠᱟᱧ ᱧᱮᱞ ᱟᱠᱟᱫᱟ ᱟᱨᱠᱤ ᱮᱸ ᱥᱟᱥᱟᱝ ᱛᱟᱦᱮᱱᱟ ᱥᱟᱥ ᱥᱟᱝ ᱟᱨᱠᱤ ᱛᱮ ᱜᱟᱵᱟᱣ ᱟᱠᱟᱱ ᱢᱤᱫᱴᱟᱝ ᱥᱩᱛᱟᱹᱢ ᱯᱩᱲ ᱥᱩ ᱛᱟᱹᱢ ᱛᱟᱦᱮᱱᱟ, ᱪᱟᱣᱞᱮ ᱛᱟᱦᱮᱱᱟ ᱫᱷᱩᱹᱵᱤ ᱜᱷᱟᱥ ᱦᱚᱸᱜ-ᱚ ᱱᱟ ᱠᱚᱜᱮ᱾
ᱟᱨ ᱤᱭᱟᱹ ᱵᱟᱯᱞᱟ ᱨᱮᱱᱟᱜ ᱜᱤᱨᱟᱹ ᱫᱚ ᱦᱮᱸ ᱛᱚ ᱚᱱᱟ ᱪᱟᱣᱞᱮ ᱫᱚ ᱪᱟᱣᱞᱮ ᱢᱮᱱᱛᱮ ᱫᱚ ᱤᱭᱟᱹ ᱪᱟᱣᱞᱮ ᱫᱚ ᱵᱟᱝᱠᱚ ᱤᱭᱟᱹᱭᱟ ᱚᱱᱟ ᱫᱚ ᱜᱚᱡ ᱪᱟᱣᱞᱮ ᱫᱚ, ᱡᱟᱦᱟᱸ ᱫᱚ ᱟᱫᱚᱣᱟ ᱪᱟᱣᱞᱮ ᱚᱱᱟ, ᱦᱮᱸ ᱥᱮ?
ᱦᱮᱸ ᱟᱸᱫᱣᱟ ᱪᱟᱣᱞᱮ ᱯᱩᱰ ᱪᱟᱣᱞᱮ ᱡᱟᱦᱟᱸ ᱯᱩᱲ ᱜᱮ ᱟᱨᱠᱤ ᱡᱤᱣᱤᱫ ᱪᱟᱣᱞᱮ᱾
ᱦᱩᱸ ᱦᱩᱸ, ᱦᱩᱸ ᱟᱨ ᱤᱭᱟᱹ ᱛᱟᱦᱞᱮ ᱵᱷᱟᱸᱰᱟᱱ ᱜᱤᱨᱟᱹᱢ ᱧᱮᱞ ᱟᱠᱟᱫᱟ ᱪᱮᱫ ᱞᱮᱠᱟᱱ ᱜᱮᱭᱟ?
ᱮᱸ ᱵᱷᱟᱸᱰᱟᱱ ᱜᱤᱨᱟᱹ ᱦᱚᱸ ᱚᱱᱠᱟ ᱜᱮᱠᱚ ᱢᱮᱱᱟ ᱟᱫᱚ ᱚᱱᱟ ᱨᱮᱫᱚ ᱞᱟᱹᱭᱟ ᱠᱚ ᱵᱟᱝᱢᱟ ᱜᱚᱡ ᱦᱩᱲᱩ ᱥᱮ ᱪᱟᱣᱞᱤ ᱛᱟᱦᱮᱱᱟ ᱚᱱᱟ ᱥᱟᱶᱛᱮ ᱠᱩᱭᱟᱹ ᱠᱚᱭᱞᱟ ᱦᱚᱸ ᱚᱱᱟ ᱠᱚ ᱮᱢ ᱛᱟᱦᱮᱱᱟ, ᱟᱫᱚ ᱧᱮᱞ ᱫᱚ ᱵᱟᱝ ᱦᱩᱭ ᱟᱠᱟᱱᱟ ᱟᱨᱠᱤ ᱾
ᱦᱮᱸ ᱚᱱᱟᱜᱮ ᱤᱧ ᱦᱚᱧ ᱚᱱᱟᱜᱤᱧ ᱟᱸᱡᱚᱢ ᱠᱟᱫᱟ ᱡᱟᱦᱟᱸ ᱫᱚ ᱜᱚᱡ ᱪᱟᱣᱞᱮ ᱦᱮᱸ ᱥᱮ ᱦᱮᱸ ᱾ ᱚᱱᱟ ᱟᱨ ᱤᱭᱟᱹ ᱚᱱᱟ ᱥᱟᱝᱛᱮ ᱚᱱᱟ ᱛᱚᱨᱚᱡ ᱠᱚ ᱢᱮᱥᱟᱜᱼᱟ ᱛᱚᱨᱚᱡ ᱥᱮ ᱠᱚᱭᱞᱟ, ᱠᱚᱭᱞᱟ ᱜᱮ ᱥᱟᱵ ᱞᱟᱹᱭ ᱢᱮ ᱦᱮᱸᱥᱮ ᱾ ᱚᱱᱠᱟᱜᱤᱧ ᱟᱸᱡᱚᱢ ᱟᱠᱟᱫᱟ ᱤᱧ ᱫᱚ ᱟᱨ ᱚᱱᱟ ᱵᱷᱟᱸᱰᱟᱱ ᱜᱤᱨᱟᱹ ᱫᱚ ᱪᱮᱛ ᱞᱟᱹᱭᱟᱠᱚ ᱡᱮ ᱮ ᱫᱚᱦᱚ ᱠᱟᱛᱮᱜ ᱟᱨᱦᱚ ᱠᱚ ᱮᱢ ᱨᱩᱣᱟᱹᱲᱟ ᱚᱱᱟ ᱫᱚ ᱢᱟᱱᱮ ᱮ ᱡᱮ ᱮᱢᱟ ᱫᱮᱭᱟᱢ ᱦᱮᱸᱥᱮ ᱾ ᱫᱚᱦᱚ ᱠᱟᱫᱟᱭ ᱦᱮᱸᱥᱮ ᱚᱱᱠᱟ ᱫᱚ ᱵᱟᱝ, ᱚᱱᱟ ᱮᱢᱟᱫᱮᱭᱟᱢ ᱟᱨᱦᱚᱸ ᱟᱢᱜᱮ ᱮᱢ ᱪᱟᱞ ᱟᱡᱮ ᱮᱢ ᱪᱟᱞᱟᱣ ᱫᱮᱭᱟ ᱦᱮᱸ ᱥᱮ ᱚᱠᱚᱭ ᱴᱷᱮᱱ ᱯᱮᱲᱟᱢ ᱪᱟᱞᱟᱣ ᱠᱟᱱᱟ ᱦᱮᱸ ᱜᱤᱨᱟᱹ ᱮᱢᱴᱚ ᱟᱨ ᱟᱡ ᱦᱚᱸ ᱚᱱᱠᱟ ᱟᱨᱦᱚᱸ ᱪᱟᱞ ᱨᱩᱣᱟᱹᱲᱟᱜ ᱢᱮᱭᱟᱭ ᱥᱮ ᱪᱮᱫ ᱚᱱᱠᱟ ᱜᱮᱛᱚ!
ᱦᱮᱸ ᱚᱱᱠᱟ ᱜᱮ ᱟᱨ ᱧᱮᱞ ᱦᱩᱭ ᱟᱠᱟᱱᱟ ᱡᱮ ᱵᱷᱟᱸᱰᱟᱱ ᱜᱤᱨᱟᱹ ᱮᱢ ᱚᱠᱛᱚ ᱫᱚ ᱢᱟᱱᱮ ᱚᱱᱟ ᱜᱚᱰ ᱡᱚᱦᱟᱨ ᱡᱟᱦᱟᱸ ᱦᱩᱭᱩᱜ ᱚᱱᱟ ᱠᱚᱫᱚ ᱵᱟᱝ ᱦᱩᱭᱩᱜᱼᱟ ᱾
ᱚᱱᱟ ᱠᱚᱫᱚ ᱵᱟᱝ ᱦᱩᱭᱩᱜᱼᱟ ᱾ ᱵᱷᱟᱸᱰᱟᱱ ᱨᱮᱫᱚ ᱚᱱᱠᱟ ᱵᱷᱟᱸᱰᱟᱱ ᱨᱮᱫᱚ ᱥᱩᱫᱷᱩ ᱪᱟᱞᱟᱣᱱᱟᱢ ᱦᱮᱸᱥᱮ ᱦᱮᱸ ᱜᱤᱨᱟᱹ ᱮᱢ ᱢᱮ ᱟᱨ ᱟᱨᱮᱢ ᱦᱮᱡ ᱮᱱᱟ ᱚᱝᱠᱟ ᱤᱭᱟᱹ ᱤᱭᱟᱹ ᱥᱚᱢᱚᱭ ᱦᱚᱸ ᱡᱚᱠᱷᱚᱱ ᱵᱷᱟᱸᱰᱟᱱ ᱡᱟᱦᱟᱸ ᱦᱤᱞᱳᱜ ᱱᱮᱸᱰᱟ ᱜᱚᱴᱟ ᱠᱟᱫᱟ ᱦᱮᱸᱥᱮ ᱾ ᱚᱱᱟ ᱦᱚᱸ ᱪᱟᱞᱟᱣᱱᱟᱢ ᱚᱱᱟ ᱫᱟᱜ ᱠᱚᱫᱚ ᱟᱨᱠᱤ ᱵᱟᱠᱚ ᱟᱛᱟᱱᱟᱠᱚ ᱥᱮ ᱪᱮᱫ ᱢᱟᱱᱮ ᱞᱚᱴᱟ ᱫᱟᱜ ᱤᱧ ᱫᱚ ᱩᱱᱟᱹᱜ ᱫᱚ ᱵᱟᱹᱧ ᱫᱤᱥᱟᱹᱭᱮᱫᱟ!
ᱵᱟᱝ ᱞᱚᱴᱟ ᱫᱟᱜ ᱠᱚᱫᱚ ᱠᱚ ᱟᱛᱟᱝ ᱟᱠᱚᱣᱟ, ᱢᱮᱱᱠᱷᱟᱱ ᱜᱚᱰ ᱡᱚᱦᱟᱨ ᱦᱚᱸ ᱦᱚᱜᱼᱚᱱᱟ ᱠᱚᱫᱚ ᱵᱟᱝ ᱾ ᱠᱚ ᱮ ᱜᱚᱴ ᱟᱠᱚ ᱦᱮᱸ ᱟᱨ ᱚᱱᱟ ᱥᱟᱶᱛᱮ ᱪᱮᱫ ᱠᱚ ᱞᱟᱹᱭᱟ! ᱟᱫᱚ ᱦᱟᱸ ᱟᱵᱚ ᱫᱚ ᱚᱱᱮ ᱡᱟᱦᱟᱸ ᱥᱟᱥᱟᱝ ᱟᱨ ᱠᱚᱭᱞᱟ ᱦᱚᱸᱜᱼ ᱱᱟᱠᱤᱱ ᱛᱟᱞᱟ ᱛᱮᱜᱮ ᱵᱷᱮᱯᱮᱜᱮᱫ ᱫᱚ ᱟᱨᱠᱤ ᱵᱩᱡᱷᱟᱹᱜ ᱠᱟᱱᱟ, ᱡᱮᱢᱚᱱᱮ ᱥᱟᱥᱟᱝ ᱫᱚ ᱢᱤᱫᱴᱟᱝ ᱫᱚ ᱥᱟᱹᱜᱩᱱ ᱠᱟᱹᱢᱤ ᱨᱮᱠᱚ ᱵᱮᱣᱦᱟᱨᱟ ᱟᱨ ᱠᱚᱭᱞᱟ ᱫᱚ ᱚᱱᱮ ᱜᱚᱡ ᱜᱩᱨ ᱦᱚᱸᱜᱼᱚᱱᱟ ᱠᱟᱹᱢᱤ ᱠᱚᱨᱮᱜ ᱜᱮ ᱵᱮᱵᱚᱦᱟᱨᱚᱜᱼᱟ ᱟᱫᱚ ᱱᱚᱣᱟ ᱠᱤᱱ ᱧᱮᱞ ᱠᱟᱛᱮᱜ ᱜᱮ ᱟᱵᱚ ᱵᱩᱡ ᱦᱩᱭᱩᱜ ᱛᱟᱵᱚᱱᱟ ᱡᱮ ᱱᱚᱣᱟ ᱫᱚ ᱪᱮᱫ ᱜᱤᱨᱟᱹ ᱦᱮᱡ ᱟᱠᱟᱱᱟ?
ᱦᱮᱸ ᱾
ᱦᱮᱸ ᱾
ᱟᱲ ᱛᱟᱦᱚᱞᱮ ᱦᱟᱱᱮ ᱢᱚᱬᱮ ᱢᱟᱦᱟ ᱪᱷᱟᱹᱴᱭᱟᱹᱨ ᱚᱱᱟ ᱦᱚᱸᱛᱚ ᱜᱤᱨᱟᱹ ᱠᱚ ᱮᱢ ᱜᱮᱭᱟ ᱦᱮᱸ ᱥᱮ, ᱛᱟᱦᱚᱞᱮ ᱚᱱᱟ ᱜᱤᱨᱟᱹ ᱠᱤᱢ ᱧᱮᱞ ᱟᱠᱟᱫᱟ ᱪᱮᱫ ᱞᱮᱠᱟᱱᱟᱜ?
ᱦᱮᱸ, ᱵᱟᱝ ᱵᱟᱝ ᱚᱱᱟ ᱜᱤᱨᱟᱹ ᱠᱚᱫᱚ ᱵᱟᱹᱧ ᱧᱮᱞ ᱟᱠᱟᱫᱟ ᱾
ᱟᱪᱪᱷᱟ ᱾ ᱤᱧ ᱦᱚᱸ ᱚᱱᱟ ᱠᱚᱫᱚ ᱵᱟᱹᱧ ᱧᱮᱞ ᱟᱠᱟᱫᱟ, ᱟᱨ ᱵᱷᱟᱸᱰᱟᱱ ᱛᱟᱦᱚᱞᱮ ᱧᱮᱞ ᱫᱚ ᱚᱱᱟ ᱫᱚ ᱞᱟᱹᱠᱛᱤᱜ ᱠᱟᱱᱟ ᱦᱮᱸᱥᱮ, ᱡᱮ ᱵᱟᱯᱞᱟ ᱜᱤᱲᱟᱹ ᱵᱷᱟᱸᱰᱟᱱ ᱜᱤᱲᱟᱹ ᱢᱟ ᱧᱮᱞ ᱦᱩᱭ ᱠᱟᱱᱟ, ᱢᱮᱱᱠᱷᱟᱱ ᱪᱷᱟᱹᱴᱭᱟᱹᱨ ᱢᱚᱬᱮ ᱢᱟᱦᱟ ᱜᱤᱰᱟᱹ ᱫᱚ ᱦᱮᱸᱥᱮ᱾ ᱚᱱᱟ ᱫᱚ ᱜᱤᱨᱟᱹᱭᱟᱠᱚ ᱥᱮ ᱮ ᱢᱚᱪᱟ ᱠᱟᱛᱷᱟ ᱛᱮᱜᱮ ᱠᱚ ᱞᱟᱹᱭ ᱦᱚᱴᱚ ᱟᱠᱚᱣᱟ ᱦᱮᱸᱥᱮ?
ᱦᱮᱸ, ᱟᱫᱚ ᱪᱮᱫ ᱠᱚ ᱞᱟᱹᱭᱟ ᱦᱚᱜᱼᱚᱭ ᱡᱮ ᱦᱚᱜᱼᱚᱭ ᱵᱷᱟᱸᱰᱟᱱ ᱞᱟᱝ ᱞᱟᱹᱭ ᱠᱮᱫᱟ ᱦᱮᱸᱥᱮ ᱵᱷᱟᱸᱰᱟᱱ ᱨᱮᱦᱚᱸ ᱧᱮᱞ ᱟᱠᱟᱱᱟ ᱟᱭᱢᱟ ᱞᱮᱠᱟᱱᱟᱜ ᱠᱟᱹᱢᱤ ᱠᱚ ᱢᱮᱱᱟᱜᱼᱟ ᱦᱮᱸᱥᱮ ᱾ ᱟᱫᱚ ᱦᱚᱜᱱᱟ ᱠᱟᱹᱢᱤ ᱠᱚᱜᱮ ᱟ ᱵᱚ ᱢᱟᱱᱮ ᱠᱚᱨᱟᱣ ᱞᱟᱜᱟᱶᱵᱚᱱᱟ᱾ ᱵᱷᱟᱸᱰᱟᱱ ᱥᱮᱫ ᱜᱚᱡ ᱜᱩᱨ ᱚᱠ ᱛᱚ ᱨᱮᱦᱚᱸ ᱧᱮᱞ ᱟᱠᱟᱱᱟ ᱡᱮ ᱡᱟᱦᱟᱸᱭ ᱢᱤᱫ ᱦᱚᱲᱮ ᱜᱚᱡ ᱮᱱᱟ ᱩᱱ ᱚᱠᱛᱚ ᱨᱮ ᱧᱮᱞ ᱟᱠᱟᱱᱟ᱾ ᱡᱮ ᱟᱭᱢᱟ ᱞᱮᱠᱟᱱᱟᱜ ᱢᱟᱱᱮ ᱟᱹᱨᱤᱪᱟᱹᱞᱤ ᱠᱚ ᱛᱟᱞᱟᱛᱮ ᱢᱤᱫᱴᱟᱝ ᱜᱚᱡ ᱦᱚᱲᱼᱟᱜ ᱡᱤᱣᱤ ᱵᱚᱱ ᱮ ᱤᱭᱟᱹ ᱵᱚᱱ ᱥᱟᱱᱛᱤ ᱛᱟᱭᱟ ᱟᱨᱠᱤ᱾ ᱟᱫᱚ ᱱᱚᱜᱼᱚ ᱱᱟ ᱠᱚ ᱜᱟᱞᱢᱟᱨᱟᱣ ᱜᱮ ᱦᱟᱸᱜ ᱞᱟᱝ ᱜᱟᱞᱢᱟᱨᱟᱣᱟ ᱾ ᱟᱨ ᱪᱮᱫ ᱠᱚ ᱞᱟᱹᱭᱟ ᱢᱤᱫ ᱦᱚᱲᱮ ᱜᱚᱡ ᱞᱮᱱ ᱠᱷᱟᱱᱡ ᱦᱮᱸᱥᱮ ᱾
ᱦᱮᱸ᱾
ᱩᱱᱤ ᱫᱚ ᱧᱮᱞᱟᱵᱚᱱ ᱡᱮ ᱦᱚᱸᱜᱼᱚᱭ ᱥᱤᱢ ᱠᱚ ᱠᱩᱴᱟᱹᱢᱟᱭᱟ, ᱚᱱᱟ ᱥᱟᱶᱛᱮ ᱩᱱᱤᱭᱟᱜ ᱛᱤᱞ ᱱᱟᱦᱟᱸᱱ ᱦᱩᱭᱩᱜᱼᱟ᱾ ᱱᱟᱹᱭᱛᱮ ᱦᱳᱭᱳᱜᱼᱟ ᱡᱟᱝ ᱵᱟᱦᱟ ᱠᱚ ᱵᱳᱚᱦᱮᱞᱟ ᱚᱱᱟ ᱟᱭᱢᱟ ᱞᱮᱠᱟᱱᱟᱜ ᱠᱟᱹᱢᱤ ᱠᱚᱜᱮ ᱢᱮᱱᱟᱜᱼᱟ᱾ ᱟᱫᱚ ᱱᱚᱣᱟ ᱠᱚᱜᱮ ᱦᱟᱸᱜ ᱟᱨ ᱢᱤᱫ ᱫᱷᱟᱣ ᱞᱟᱝ ᱨᱚ